ᱦᱳᱭ ᱜᱚᱝᱠᱮ ᱡᱚᱦᱟᱨ ᱜᱮ᱾ ᱟᱪᱪᱷᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ?
ᱪᱮᱫ ᱞᱮᱠᱟ ᱪᱤᱠᱟᱹ ᱫᱚ, ᱚᱲᱟᱜ ᱠᱚᱨᱮ ᱜᱮ ᱢᱮᱱᱟᱜ ᱵᱟᱲᱟ ᱦᱳᱭ ᱠᱟᱱᱟ ᱱᱤᱛᱚᱜ ᱫᱚ᱾
ᱚ ᱟᱪᱪᱷᱟ ᱟᱪᱪᱷᱟ᱾ ᱛᱟᱦᱚᱞᱮ ᱥᱟᱱᱟᱢ ᱦᱚᱲᱜᱮ ᱱᱟᱯᱟᱭ ᱜᱮ ᱥᱮ ᱪᱮᱫ?
ᱦᱮᱸ ᱜᱚᱝᱠᱮ ᱥᱟᱱᱟᱢ ᱠᱚᱜᱮ ᱱᱟᱯᱟᱭ ᱜᱮ᱾
ᱟᱪᱪᱷᱟ ᱜᱚᱝᱠᱮ ᱛᱟᱦᱚᱞᱮ ᱚᱠᱟᱴᱟᱜ ᱥᱟᱛᱟᱢ ᱵᱟᱨᱮ ᱛᱮᱞᱟᱝ ᱜᱟᱯᱟᱞᱢᱟᱨᱟᱣᱟ ᱚᱱᱟᱜᱮ ᱠᱟᱹᱴᱤᱡ ᱞᱟᱝ ᱛᱷᱩᱛᱤ ᱠᱷᱟᱢᱥᱟᱣ ᱞᱮᱠᱷᱟᱱ ᱠᱟᱹᱴᱤᱡ ᱱᱟᱯᱟᱭ ᱠᱚᱜ ᱛᱟᱞᱟᱝᱟ᱾ ᱡᱮᱦᱮᱛᱩ ᱡᱟ ᱜᱚᱴᱟᱝ ᱜᱮ ᱥᱚᱢᱚᱭ
ᱥᱟᱛᱟᱢ ᱫᱚ ᱠᱟᱹᱴᱤᱜ ᱤᱭᱟ ᱱᱤᱭᱟᱹ ᱜᱮᱞᱟᱝ ᱨᱚᱲ ᱞᱮᱠᱷᱟᱱ, ᱪᱟᱥ ᱵᱟᱥ ᱫᱚ ᱚᱠᱟ ᱞᱮᱠᱟ ᱚᱱᱟ ᱠᱟᱴᱤᱡ ᱞᱟᱝ ᱨᱚᱲ ᱞᱮᱠᱷᱟᱱ ᱵᱷᱟᱜᱤ ᱠᱚᱜ-ᱟ᱾
ᱟᱪᱪᱷᱟ ᱟᱪᱪᱷᱟ ᱟᱪᱪᱷᱟ ᱴᱷᱤᱠ ᱜᱮᱭᱟ, ᱜᱚᱝᱠᱮ ᱛᱟᱦᱚᱞᱮ ᱨᱚᱲᱮᱫ ᱛᱟᱞᱟᱝᱟᱹᱧ ᱥᱮ ᱪᱮᱫ?
ᱦᱮᱸ ᱮᱠᱫᱚᱢ᱾
ᱢᱮᱱ ᱫᱚ ᱜᱚᱝᱠᱮ ᱪᱟᱥ ᱵᱟᱥ ᱫᱚ ᱱᱟᱦᱟᱜ ᱮᱸᱻ ᱟᱞᱮ ᱥᱮᱡ ᱫᱚ ᱢᱮᱱ ᱞᱮᱠᱷᱟᱱ ᱫᱚ ᱜᱚᱝᱠᱮ ᱮᱸ ᱡᱟᱦᱟᱸ ᱠᱷᱚᱱᱟᱜ ᱞᱮ ᱪᱟᱥᱼᱵᱟᱥᱟᱫᱟ ᱚᱱᱟ ᱜᱮ ᱠᱟᱹᱡ ᱱᱟᱦᱟᱜ ᱯᱳᱭᱞᱳ ᱞᱤᱧ ᱞᱟᱹᱭᱫᱟ᱾
ᱦᱩᱸ ᱦᱩᱸ᱾
ᱪᱟᱥ ᱵᱟᱥ ᱞᱮᱠᱟ ᱛᱮᱫᱚ, ᱛᱮᱫᱚ ᱱᱟᱦᱟᱜ ᱢᱮᱱᱟᱜ ᱛᱟᱞᱮᱭᱟ ᱜᱚᱝᱠᱮ ᱱᱤᱛᱚᱜ ᱥᱚᱢᱚᱭ ᱫᱚ ᱱᱟᱦᱟᱜ ᱢᱮᱱᱫᱚ ᱦᱩᱲᱩ, ᱦᱩᱲᱩ ᱱᱟᱜ ᱪᱟᱥ ᱦᱩᱭᱩᱜ-ᱟ, ᱟᱨ ᱡᱚᱸᱰᱨᱟ ᱪᱟᱥ ᱦᱩᱭᱩᱜᱼᱟ, ᱟᱨ ᱢᱮᱱ ᱫᱚ ᱜᱚᱝᱠᱮ ᱟᱨ ᱠᱚᱭᱮᱠ ᱫᱤᱱ ᱯᱚᱨᱮ ᱫᱚ ᱱᱟᱦᱟᱜ ᱢᱮᱱᱫᱚ ᱩᱱᱫᱚ ᱱᱟᱦᱟᱜ ᱢᱮᱱᱫᱚ ᱵᱮᱸᱜᱟᱲ, ᱵᱞᱟᱛᱤ ᱢᱮᱱᱫᱚ ᱨᱟᱵᱟᱝ ᱥᱚᱢᱚᱭ ᱱᱟᱦᱟᱜ,
ᱦᱳᱭ ᱦᱳᱭ᱾
ᱵᱮᱸᱜᱟᱲ ᱵᱤᱞᱟᱛᱤ ᱛᱟᱨᱯᱚᱨᱮ ᱚᱱᱮ ᱵᱷᱤᱱᱰᱤ ᱠᱚ ᱛᱟᱨᱯᱚᱨᱮ ᱟᱨᱚ ᱚᱱᱠᱟ ᱛᱟᱦᱮᱱᱟ ᱢᱮᱱ ᱞᱮᱠᱷᱟᱱ ᱫᱚ ᱠᱚᱸᱰᱟ ᱥᱮᱻ ᱢᱟᱹᱨᱤᱪ ᱟᱨ ᱪᱮᱫ ᱟᱨᱚ ᱡᱟᱵᱚᱛᱤᱭᱚ ᱚᱱᱠᱟᱜᱮ ᱛᱟᱦᱮᱱᱟ ᱜᱚᱝᱠᱮ ᱢᱮᱱᱻ ᱞᱮᱠᱷᱟᱱ ᱫᱚ ᱟᱨᱚ ᱟᱭᱢᱟ ᱜᱮ ᱦᱮᱸ ᱟᱫᱚ ᱟᱫᱚ ᱜᱚᱢᱠᱮ ᱮᱸᱜᱻ ᱟᱯᱮ ᱥᱮᱫ ᱫᱚ ᱱᱟᱜ ᱪᱮᱫ ᱠᱚᱯᱮ ᱪᱟᱥᱵᱟᱥᱟ ᱚᱱᱟᱜᱮ ᱠᱟᱹᱴᱤᱡ ᱮᱢ ᱞᱟᱹᱭ ᱞᱮᱛᱟᱞᱟᱝᱠᱷᱟᱱ ᱫᱚ ᱠᱷᱟᱴᱚ ᱢᱟᱪᱷᱟᱛᱮ ᱚᱱᱟ ᱠᱟᱹᱴᱤᱡ ᱱᱟᱯᱟᱭ ᱠᱚᱜ-ᱟ᱾
ᱟᱞ ᱥᱮᱫ ᱫᱚ ᱜᱚᱝᱠᱮ ᱱᱚᱣᱟ ᱥᱚᱢᱚᱭ ᱫᱚ ᱦᱳᱲᱳ ᱜᱮᱞᱮ ᱪᱟᱥᱟ ᱦᱟᱸᱜ ᱛᱟᱨᱯᱚᱨ ᱱᱚᱣᱟ ᱯᱚᱨ ᱯᱚᱨᱛᱮ ᱟᱫᱚ ᱡᱟᱦᱟᱸ ᱥᱟᱠᱥᱚᱵᱽᱡᱤ ᱠᱚ
ᱦᱳᱭ ᱦᱳᱭ
ᱚᱱᱟ ᱯᱚᱨ ᱛᱮ ᱟᱹᱞᱩ ᱠᱚ ᱞᱮ ᱪᱟᱥᱟ ᱟᱹᱞᱩ ᱠᱚ
ᱦᱳᱭ ᱦᱳᱭ
ᱟᱨ ᱚᱱᱟ ᱥᱟᱶᱛᱮ ᱛᱤ ᱠᱚ ᱛᱩᱲᱤ ᱠᱚᱦᱚᱸ ᱚᱱᱟ ᱠᱚᱜᱮᱞᱮ ᱪᱟᱥᱟ
ᱚ ᱟᱪᱪᱷᱟ ᱟᱪᱪᱷᱟ ᱟᱫᱚ ᱜᱚᱝᱠᱮ ᱪᱟᱥ ᱵᱟᱥ ᱨᱮᱱᱟᱜ ᱢᱮᱱᱫᱚ ᱮᱸᱜ ᱮᱸᱜ ᱟᱯᱮ ᱥᱮᱫ ᱫᱚ ᱪᱮᱫ ᱛᱮᱪᱚᱯᱮ ᱪᱟᱥᱵᱟᱥ ᱛᱟᱵᱚᱱ ᱚᱱᱟ ᱠᱚᱜᱮ ᱠᱟᱹᱴᱤᱡ ᱮᱢ ᱞᱟᱹᱭ ᱞᱮᱠᱷᱟᱱ ᱠᱟᱹᱴᱤᱡ ᱱᱟᱯᱟᱭ ᱠᱚᱜ ᱛᱟᱞᱟᱝ-ᱟ᱾
ᱦᱮᱸ ᱟᱞᱮᱥᱮᱫ ᱫᱚ ᱜᱚᱝᱠᱮ ᱞᱟᱹᱭ ᱞᱮᱠᱷᱟᱱ ᱟᱞᱮ ᱫᱚ ᱵᱟᱨ ᱥᱤᱡᱤᱱ ᱜᱮ ᱦᱩᱲᱩ ᱞᱮ ᱪᱟᱥᱟ᱾
ᱟᱪᱪᱷᱟ ᱢᱟᱱᱮ ᱚᱱᱟ ᱵᱟᱨᱚ ᱢᱟᱥᱤ ᱵᱚᱪᱷᱚᱨ ᱨᱮ ᱵᱟᱨ ᱫᱷᱟᱣ
ᱱᱤᱛᱳᱜ ᱫᱚ ᱱᱚᱜᱼᱚᱭ ᱱᱤᱛᱚᱜ ᱫᱚ ᱟᱥᱟᱲ ᱵᱚᱸᱜᱟᱭ ᱫᱟᱜ ᱡᱟᱞᱮ ᱟᱞᱮ ᱠᱟᱱᱟ ᱱᱚᱣᱟ ᱛᱮᱞᱮ ᱪᱟᱥᱟ ᱟᱨ ᱢᱤᱫ ᱥᱩᱡᱟᱹᱜ ᱫᱚ ᱡᱟᱦᱟᱸ ᱟᱞᱮ ᱥᱚᱨᱠᱟᱨ ᱛᱚᱨᱚᱯᱷ ᱠᱷᱚᱱᱟᱜ ᱡᱟᱦᱟᱸ ᱢᱤᱱᱤ ᱥᱮ ᱥᱮᱞᱳ ᱠᱚ ᱵᱟᱹᱭᱥᱟᱹᱣ ᱠᱟᱜ ᱞᱮᱭᱟ ᱚᱱᱟ ᱛᱮᱞᱮ ᱪᱟᱥ ᱵᱟᱥᱟ᱾
ᱚ ᱟᱪᱪᱷᱟ ᱢᱮᱱᱫᱚ ᱫᱷᱚᱨᱚᱱ ᱦᱩᱲᱩ ᱡᱟᱦᱟᱸ ᱠᱚ ᱢᱮᱛᱟᱜ ᱠᱟᱱᱟ ᱵᱟᱝ
ᱦᱮᱸ ᱦᱮᱸ
ᱚ ᱟᱪᱪᱷᱟ ᱟᱫᱚ ᱜᱚᱝᱠᱮ ᱢᱮᱱ ᱞᱮᱠᱷᱟᱱ ᱫᱚ ᱱᱟᱦᱟᱜ ᱪᱮᱫ ᱪᱮᱫ ᱢᱟᱱᱮ ᱪᱮᱫ ᱛᱮᱯᱮ ᱪᱟᱥ ᱵᱟᱥᱟ ᱚᱱᱮ ᱚᱱᱟᱜᱮ ᱱᱟᱦᱟᱜ ᱢᱮᱱᱫᱚ? ᱮᱸ ᱴᱨᱟᱠᱴᱟᱨ ᱛᱮ ᱡᱮᱢᱚᱱ ᱡᱟᱦᱟᱸ ᱥᱮᱫ ᱠᱚ ᱪᱟᱥᱟ ᱮᱸ ᱟᱨ ᱱᱤᱝᱠᱟᱹ ᱟᱨᱚ ᱧᱮᱞᱚᱜᱚᱜ ᱠᱟᱱᱟ ᱡᱟᱦᱟᱸ ᱥᱮᱫ ᱫᱚ ᱮᱸ ᱠᱟᱰᱟ ᱱᱟᱦᱮᱞ ᱥᱮ ᱰᱟᱝᱨᱤ ᱱᱟᱦᱮᱞ ᱛᱮᱠᱚ ᱪᱟᱥᱵᱟᱥᱟ ᱦᱮᱸ ᱵᱟᱝ
ᱦᱳᱭ
ᱟᱫᱚ ᱜᱚᱝᱠᱮ ᱟᱯᱮ ᱥᱮᱫ ᱫᱚ ᱱᱟᱦᱟᱜ ᱪᱮᱫ ᱪᱮᱫ ᱛᱮᱪᱚ ᱱᱟᱜ ᱠᱚ ᱪᱟᱥᱵᱟᱥᱟ ᱚᱱᱟᱜᱮ ᱠᱟᱹᱴᱤᱡ
ᱚ
ᱦᱮᱸ ᱜᱚᱝᱠᱮ ᱟᱞᱮᱥᱮᱫ ᱫᱚ ᱜᱟᱹᱭ ᱠᱚ ᱰᱟᱝᱨᱟ ᱠᱚᱫᱚ ᱵᱟᱹᱱᱩᱜ ᱟᱠᱟᱫ ᱠᱚᱣᱟ ᱟᱞᱮᱥᱮᱫ ᱫᱚ ᱵᱮᱥᱤᱨ ᱵᱷᱟᱜᱽ ᱱᱚᱜᱼᱚᱭ ᱴᱮᱠᱴᱟᱨ ᱜᱟᱹᱰᱤ ᱛᱮᱜᱮᱞᱮ ᱪᱟᱥ ᱵᱟᱥᱟ
ᱚ ᱟᱪᱪᱷᱟ ᱟᱪᱷᱟ ᱟᱪᱪᱷᱟ ᱚ
ᱛᱟᱦᱚᱞᱮ ᱜᱚᱝᱠᱮ ᱟᱯᱮᱥᱮᱫ ᱫᱚ?
ᱮᱸᱜᱻ ᱟᱞᱮᱥᱮᱫ ᱫᱚ ᱜᱚᱢᱠᱮ ᱱᱟᱦᱟᱸᱜ ᱢᱮᱱᱫᱚ ᱮᱸᱜ ᱠᱟᱰᱟ ᱥᱮ ᱱᱟᱦᱮᱞ ᱮᱸᱜ ᱠᱟᱬᱟ ᱱᱟᱦᱮᱞ ᱥᱮ ᱰᱟᱝᱨᱤ ᱱᱟᱦᱮᱞ ᱛᱮᱜᱮ ᱟᱹᱰᱤ ᱰᱷᱹᱮᱨ ᱠᱟᱹᱭ ᱛᱮᱞᱮ ᱪᱟᱥᱟ ᱠᱟᱨᱚᱱ ᱦᱮᱸ ᱜᱚᱝᱠᱮ ᱱᱤᱝᱠᱟᱹ ᱧᱮᱞᱚᱜ ᱠᱟᱱᱟ ᱱᱤᱛᱚᱜ ᱥᱚᱢᱚᱭ ᱨᱮ ᱱᱚᱜ ᱱᱚᱣᱟ ᱴᱮᱠᱴᱟᱨ ᱛᱮᱫᱚ ᱱᱟᱦᱟᱜ ᱥᱤ ᱞᱮᱠᱷᱟᱱ ᱫᱚ ᱵᱮᱥᱟᱜ ᱢᱤᱫᱴᱮᱱ ᱵᱮᱥᱟᱜ ᱦᱚᱸ ᱢᱮᱱᱟᱜᱼᱟ ᱟᱨ ᱵᱟᱹᱲᱤᱡᱟᱜ ᱦᱚᱸ ᱢᱮᱱᱟᱜᱼᱟ ᱟᱨ ᱢᱤᱫᱴᱟᱝ ᱵᱮᱥ ᱞᱮᱠᱟ ᱡᱩᱫᱤ ᱦᱮᱸ ᱵᱮᱥᱟᱜ ᱫᱚ ᱱᱤᱭᱟᱹᱞᱤᱧ ᱞᱟᱹᱭᱟ ᱜᱚᱝᱠᱮ ᱚᱱᱟ ᱥᱚᱢᱚᱭᱚ ᱩᱛᱷᱟᱱ ᱵᱟᱧᱪᱟᱜ ᱛᱟᱵᱮᱱᱟ ᱦᱮᱸ ᱥᱮ ᱵᱟᱝ᱾
ᱟᱨ ᱵᱟᱹᱲᱤᱡᱟᱜ ᱫᱚ ᱜᱚᱢᱠᱮ ᱢᱮᱱ ᱜᱟᱱᱚᱜᱼᱟ ᱴᱮᱠᱴᱟᱨ ᱦᱮᱸ ᱴᱨᱟᱠᱴᱟᱨ ᱛᱮᱫᱚ ᱜᱚᱝᱠᱮ ᱚᱱᱟ ᱪᱮᱛᱟᱱ ᱪᱮᱛᱟᱱ ᱥᱩᱫᱷᱩ ᱚᱱᱟ ᱪᱮᱛᱟᱱ ᱨᱮᱱᱟᱜ ᱦᱟᱥᱟ ᱛᱮᱫ ᱜᱮ ᱥᱤ ᱟᱛᱚ ᱵᱟᱝ ᱩᱞᱟᱹᱴ ᱯᱞᱟᱴᱚᱜᱼᱟ᱾
ᱢᱟᱱᱮ ᱵᱷᱤᱛᱤᱨᱱᱟᱜ ᱦᱟᱥᱟ ᱫᱚ ᱵᱟᱭ ᱥᱤ ᱤᱭᱟ. ᱟ᱾
ᱦᱮᱸ ᱦᱮᱸ ᱦᱮᱸ ᱟᱫᱚ ᱚᱱᱮ ᱚᱱᱟ ᱞᱮᱠᱟᱛᱮ ᱱᱟᱦᱱᱟᱜ ᱢᱮᱱᱫᱚ ᱢᱟᱱᱮ ᱵᱷᱟᱞᱤ ᱪᱟᱥ ᱦᱩᱭ ᱞᱮᱱᱠᱷᱟᱱ ᱢᱟᱱᱮ ᱦᱩᱭ ᱦᱚᱪᱚ ᱞᱮᱠᱷᱟᱱ ᱫᱚ ᱜᱚᱝᱠᱮ ᱮᱠᱮᱱ ᱱᱚᱜ ᱱᱚᱣᱟ ᱡᱟᱦᱟᱸ ᱟᱵᱚᱣᱟᱜ ᱦᱟᱥᱟ ᱦᱟᱥᱟ ᱦᱚᱛᱚ ᱩᱞᱟᱹᱴ ᱯᱞᱟᱴ ᱚᱪᱚᱭ ᱦᱩᱭᱩᱜᱼᱟ ᱟᱨ ᱡᱟᱸᱦᱟᱸ ᱡᱟᱸᱦᱟᱸ ᱠᱟᱹᱭᱛᱮ ᱟᱵᱚ ᱱᱤᱛᱚᱜ ᱥᱟᱨ ᱵᱚᱱ ᱮᱢᱟᱜ ᱠᱟᱱᱟ ᱚᱱᱟ ᱥᱟᱨ ᱪᱟᱯᱟᱱ ᱮᱢ ᱮᱢᱛᱮ ᱜᱚᱢᱠᱮ ᱟᱵᱚᱫᱚ ᱱᱟᱦᱱᱟᱜ ᱠᱷᱮᱛ ᱵᱟᱹᱫᱽ ᱥᱮ ᱠᱷᱮᱛ ᱵᱟᱹᱛ ᱨᱮᱱᱟᱜ ᱦᱟᱥᱟ ᱫᱚ ᱮᱠᱫᱚᱢᱵᱚᱱ ᱵᱟᱹᱲᱤᱡ ᱪᱟᱵᱟ ᱟᱠᱟᱫᱟ ᱦᱮᱸ ᱥᱮ ᱵᱟᱝ᱾
ᱦᱳᱭ ᱦᱳᱭ
ᱦᱳᱭ ᱟᱫᱚ ᱚᱱᱮ ᱚᱱᱟ ᱞᱮᱠᱟ ᱛᱮᱜᱮᱞᱤᱧ ᱞᱟᱹᱭᱟ ᱜᱚᱝᱠᱮ ᱱᱚᱜᱼᱚᱭ ᱱᱚᱣᱟ᱾ ᱢᱮᱱᱫᱚ ᱮᱫ ᱚᱱᱟ ᱠᱷᱚᱛ ᱠᱚ ᱮᱢ ᱵᱟᱲᱟ ᱠᱟᱛᱮᱫ ᱢᱮᱱᱫᱚ ᱰᱟᱹᱝᱨᱤ ᱜᱩᱨᱤᱡ, ᱥᱮ ᱠᱟᱲᱟ ᱜᱩᱨᱤᱡ, ᱥᱮ ᱥᱩᱠᱨᱤ ᱜᱩᱨᱤᱡ, ᱠᱚ ᱢᱮᱨᱚᱢ ᱜᱩᱨᱤᱡ ᱠᱚ ᱱᱚᱜᱼᱱᱟᱠᱚ ᱮᱢ ᱵᱟᱲᱟ ᱠᱟᱛᱮᱫ ᱜᱚᱢᱠᱮ ᱟᱞᱮ ᱫᱚ ᱠᱟᱰᱟ ᱱᱟᱦᱮᱞ ᱥᱮ ᱰᱟᱝᱨᱤ ᱱᱟᱦᱮᱞ ᱛᱮᱜᱮᱞᱮ ᱪᱟᱥᱟ, ᱠᱟᱨᱚᱱ ᱱᱤᱭᱟᱹ ᱫᱚ ᱮᱭ ᱠᱟᱨᱚᱱ ᱛᱮᱱᱟᱜ ᱞᱮ ᱪᱟᱥᱟ ᱠᱟᱨᱚᱱ ᱱᱤᱭᱟᱹ ᱫᱚ ᱰᱟᱝᱨᱤ ᱱᱟᱦᱮᱞ ᱥᱮ ᱠᱟᱰᱟ ᱱᱟᱦᱮᱞ ᱫᱚ ᱟᱹᱰᱤ ᱵᱷᱤᱛᱤᱨ ᱛᱮ ᱢᱟᱱᱮ ᱮᱠᱫᱚᱢ ᱢᱟᱱᱮ ᱦᱟᱥᱟ ᱢᱟᱱᱮ ᱩᱞᱟᱹᱴ ᱯᱟᱞᱟᱴᱚᱜᱼᱟ ᱛᱚ᱾ ᱦᱮᱸ ᱥᱮ ᱵᱟᱝ
ᱦᱮᱸ
ᱟᱫᱚ ᱦᱟᱥᱟ ᱩᱞᱟᱹᱴ ᱯᱞᱟᱴ ᱞᱮᱱᱠᱷᱟᱱ ᱫᱚ ᱜᱚᱢᱠᱮ ᱪᱤᱠᱟᱹᱜᱼᱟ ᱢᱮᱱᱫᱚ ᱮᱸ᱾ ᱢᱟᱱᱮ ᱱᱟᱯᱟᱭ ᱧᱚᱜ ᱪᱟᱥ ᱜᱟᱱᱚᱜᱼᱟ ᱦᱮᱸ ᱥᱮ ᱵᱟᱝ᱾
ᱦᱳᱭ ᱜᱚᱢᱮᱠᱮ ᱮᱠᱫᱚᱢ᱾
ᱦᱳᱭ ᱟᱫᱚ ᱚᱱᱮ ᱚᱱᱟ ᱞᱮᱠᱟ ᱛᱮᱜᱮ ᱜᱚᱝᱠᱮᱱᱟᱜ ᱢᱮᱱᱫᱚ, ᱮ ᱱᱚᱜ ᱱᱚᱝᱠᱟᱞᱮ ᱪᱟᱥᱵᱟᱥᱟ᱾ ᱢᱮᱱᱫᱚ ᱱᱮᱛᱟᱨ ᱫᱤᱱ ᱡᱮᱢᱚᱱ ᱱᱚ ᱱᱟᱱᱟᱜ ᱢᱮᱱᱫᱚ ᱦᱩᱲᱩᱞᱮ ᱪᱟᱥ ᱟᱥᱮ
ᱦᱳᱭ
ᱟᱫᱚ ᱦᱩᱲᱩ ᱪᱟᱥ ᱥᱩᱚᱢᱚᱭ ᱫᱚ ᱜᱚᱝᱠᱮ ᱟᱞᱮ ᱫᱚ ᱱᱤᱝᱠᱟᱹᱭᱟᱞᱮ ᱱᱤᱛᱚᱜ ᱫᱚ ᱦᱟᱜ ᱮᱠᱫᱚᱢ ᱡᱮ ᱡᱟᱨᱟᱜ ᱡᱟᱸᱦᱟᱸ ᱛᱤᱱᱟᱹᱜ ᱢᱟᱱᱮ ᱰᱟᱝᱨᱟ ᱠᱟᱲᱤ ᱰᱟᱝᱨᱟ ᱠᱟᱰᱟ ᱥᱮ ᱮᱢᱟᱱ ᱛᱮᱢᱟᱱ ᱢᱮᱱᱟᱜ ᱠᱚᱛᱟ ᱠᱚᱣᱟ ᱢᱟᱱᱮ ᱚᱱᱮ ᱚᱱᱟ ᱜᱩᱨᱤᱡᱽ ᱠᱚ ᱱᱟᱦᱟᱜ ᱱᱤᱛᱚᱜ ᱫᱚ ᱰᱟᱝᱨᱟ ᱜᱟᱹᱰᱤ ᱛᱮ ᱥᱮ ᱠᱟᱲᱟ ᱜᱟᱹᱰᱤ ᱛᱮᱠᱚ ᱵᱟᱹᱭᱦᱟᱹᱲ ᱛᱮ ᱥᱮ ᱵᱟᱹᱫᱽ ᱛᱮᱠᱚ ᱟᱹᱜᱩ ᱠᱟᱜ ᱠᱟᱱᱟ᱾ ᱦᱳᱭ
ᱟᱫᱚ ᱱᱚᱜᱼᱚᱭ ᱱᱚᱣᱟ ᱠᱚᱜᱮ ᱜᱚᱝᱠᱮ ᱟᱹᱜᱩ ᱵᱟᱲᱟ ᱠᱟᱛᱮᱫ ᱦᱟᱜ ᱱᱤᱝᱠᱟᱹᱭ ᱮᱫᱟᱠᱚ ᱟᱫᱚ ᱱᱤᱭᱟᱹ ᱯᱚᱨᱮ ᱱᱟᱜ ᱮᱠᱫᱚᱢ ᱱᱚᱜᱼᱚᱭ ᱥᱤ ᱦᱩᱭᱩᱜ ᱠᱟᱱᱟ᱾ ᱦᱳᱭ ᱟᱫᱚ ᱜᱚᱢᱠᱮ ᱱᱟᱦᱟᱜ ᱢᱮᱱᱫᱚ ᱟᱨ ᱱᱚᱜᱼᱚᱭ ᱱᱤᱛᱚᱜ ᱫᱚ ᱛᱚᱞᱟ ᱠᱚ ᱮᱨ ᱵᱟᱲᱟ ᱮᱨᱟᱯᱷᱚᱨ ᱦᱩᱭ ᱟᱠᱟᱱᱟ ᱛᱚ, ᱟᱫᱚ ᱛᱚᱞᱟ ᱠᱚ ᱮᱨ ᱟᱯᱷᱚᱨ ᱠᱟᱛᱮ ᱦᱟᱸᱜ ᱛᱤᱱ ᱢᱟᱱᱮ ᱛᱤᱱᱟᱹᱜ ᱛᱤᱱᱟᱹᱜ ᱫᱤᱱ ᱦᱟᱸᱜ ᱢᱮᱱᱫᱚ ᱜᱚᱝᱠᱮ ᱱᱟᱜ ᱮ ᱫᱟᱜ ᱮᱫᱟ ᱥᱮ ᱵᱟᱭ ᱫᱟᱜ ᱮᱫᱟ ᱱᱚᱜ-ᱱᱟ ᱜᱮ ᱱᱟᱦᱟᱜ᱾ ᱢᱟᱱᱮ ᱵᱟᱝ ᱜᱩᱡᱩᱜᱚᱜ ᱠᱟᱱᱟ ᱠᱚ, ᱜᱚᱝᱠᱮ ᱟᱸᱡᱚᱢ?
ᱪᱮᱫ ᱞᱟᱸᱭ ᱞᱮᱫᱟᱢ, ᱦᱮᱸ ᱦᱮᱸ ᱟᱸᱡᱚᱜ
ᱦᱳᱭ ᱢᱟ ᱮ ᱜᱚᱢᱠᱮ ᱚᱠᱟᱞᱮᱠᱟ ᱥᱟᱰᱮ ᱠᱟᱱ ᱫᱚ?
ᱦᱮᱸ ᱜᱚᱢᱠᱮ ᱥᱟᱰᱮ ᱦᱤᱡᱩᱜ ᱠᱟᱱᱟ ᱦᱟᱱᱛᱮ ᱠᱷᱚᱱ ᱾
ᱟᱪᱪᱷᱟ ᱦᱮᱸ ᱢᱟ ᱞᱟᱹᱭ ᱢᱮ ᱾
ᱵᱟᱦᱨᱮ ᱠᱷᱚᱱ ᱜᱮ ᱾
ᱟᱪᱪᱷᱟ ᱟᱪᱪᱷᱟ ᱾
ᱞᱟᱹᱭ ᱫᱟᱞᱤᱧ ᱜᱚᱝᱠᱮ ᱛᱟᱦᱚᱞᱮ ᱟᱯᱮ ᱥᱮᱫ ᱫᱚ ᱦᱩᱲᱩ ᱨᱮ ᱛᱚᱞᱟ ᱠᱚ ᱜᱤᱰᱤ ᱟᱥᱮ ᱢᱟᱱᱮ ᱫᱟᱜ ᱨᱮ ᱾
ᱮᱸ ᱜᱚᱝᱠᱮ ᱢᱮᱱᱞᱮᱠᱷᱟᱱ ᱫᱚ ᱚᱱᱟ ᱡᱟᱦᱟᱸ ᱠᱟᱛᱷᱟ ᱵᱮᱱ ᱞᱟᱹᱭ ᱠᱮᱫᱟ ᱚᱱᱟ ᱢᱟᱱᱮ ᱚᱱᱟ ᱞᱮᱠᱟᱛᱮ ᱛᱤᱞᱤᱧ ᱞᱟᱹᱭᱟ ᱚᱱᱟ ᱫᱚ ᱟᱞᱮ ᱫᱚ ᱜᱚᱢᱠᱮ ᱦᱮᱸ ᱟᱞᱮ ᱡᱟᱦᱟᱸ ᱞᱮᱠᱟᱞᱮ ᱢᱮᱱᱫᱚ ᱛᱚᱞᱟ ᱡᱟᱦᱟᱸ ᱞᱮᱠᱟ ᱟᱞᱮ ᱦᱩᱲᱩ ᱢᱮᱱ ᱢᱮᱱᱫᱚ ᱡᱟᱦᱟᱸ ᱞᱮᱠᱟᱱᱟᱜ ᱛᱚᱞᱟ ᱞᱮ ᱮᱨᱟ ᱥᱮ ᱦᱩᱲᱩᱞᱮ ᱮᱨᱟ ᱦᱮᱸ ᱚᱱᱟ ᱫᱚ ᱢᱤᱫᱴᱮᱱ ᱮᱜ ᱢᱟᱱᱮ ᱵᱟᱨᱭᱟ ᱤᱭᱟᱹ ᱛᱮᱞᱮ ᱠᱚᱨᱟᱣᱟ ᱢᱤᱫᱴᱮᱱ ᱫᱚ ᱫᱷᱩᱲᱤᱨᱮ ᱢᱟᱱᱮ ᱡᱚᱠᱷᱚᱱᱟᱜ ᱥᱚᱢᱚᱭ ᱛᱟᱦᱮᱸ ᱨᱮᱫᱚ ᱚᱱᱟ ᱫᱷᱩᱲᱤ ᱨᱮᱜᱮ ᱚᱱᱟ ᱦᱩᱲᱩ ᱞᱮ ᱜᱤᱰᱤ ᱠᱟᱜ-ᱟ ᱟᱨᱞᱮ ᱛᱚᱯᱟᱭᱟ ᱟᱨ ᱢᱤᱫᱴᱮᱱ ᱡᱩᱫᱤ ᱵᱮᱱ ᱞᱟᱹᱭᱟ ᱦᱮᱸ
ᱚᱱᱟ ᱫᱚ ᱜᱚᱢᱠᱮ ᱡᱟᱦᱟᱸ ᱫᱚᱱᱟᱜ ᱠᱚ ᱢᱮᱛᱟᱜ ᱠᱟᱱᱟ ᱟᱪᱷᱲᱟ ᱛᱚᱞᱟ ᱟᱪᱷᱲᱟ ᱛᱚᱞᱟ ᱫᱚ ᱜᱚᱢ ᱠᱮ ᱞᱚᱥᱚᱫ ᱪᱮᱛᱟᱱ ᱨᱮ ᱦᱩᱲᱩ ᱮᱨ ᱠᱟᱛᱮᱫ ᱚᱸᱰᱮ ᱜᱮ ᱪᱟᱥ ᱦᱩᱭᱩᱜ-ᱟ ᱾ ᱚᱱᱟ ᱚᱱᱠᱟ ᱠᱟᱛᱮᱫ ᱮᱨ ᱦᱩᱭᱩᱜ ᱟᱫᱚ ᱡᱚᱠᱷᱚᱱᱟᱜ ᱜᱚᱝᱠᱮ ᱟᱡ, ᱜᱚᱝᱠᱮ ᱢᱮᱱᱫᱟᱞᱤᱧ ᱟᱸᱡᱚᱢ ᱫᱟᱵᱮᱱ?
ᱦᱮᱸ ᱟᱸᱡᱚᱢ ᱫᱟᱞᱤᱧ ᱾
ᱚ ᱢᱮᱱᱫᱟᱞᱤᱧ ᱡᱚᱠᱷᱚᱱᱟᱜ ᱜᱚᱢᱠᱮᱱᱟᱜ ᱢᱮᱱᱫᱚ ᱱᱚᱜᱚᱭ ᱫᱟᱜ ᱵᱟᱲᱟ ᱠᱟᱛᱮᱜ ᱟᱫᱚ ᱠᱷᱮᱛ ᱠᱚ ᱢᱟᱱᱮ ᱮᱠᱫᱚᱢ ᱥᱤ-ᱞᱚᱥᱚᱫ ᱦᱩᱭᱩᱜ ᱟᱛᱚ ᱜᱚᱝᱠᱮ?
ᱜᱚᱢ ᱠᱮ ᱞᱟᱹᱭ ᱫᱟᱞᱤᱧ ᱡᱮ ᱚᱠᱟᱴᱟᱜ ᱛᱚᱞᱟ ᱫᱚ ᱵᱮᱥᱚᱜ-ᱟ ᱢᱟᱱᱮ ᱪᱟᱥ ᱞᱟᱹᱜᱤᱫ,
ᱪᱟᱥ ᱞᱟᱹᱜᱤᱫ ᱛᱮ ᱵᱟᱝ ᱢᱟᱱᱮ ᱪᱟᱥ ᱞᱟᱹᱜᱤᱫ ᱛᱮ ᱜᱚᱢᱠᱮ ᱮ ᱢᱮᱱᱫᱚ ᱟᱪᱷᱲᱟ ᱛᱚᱞᱟ ᱫᱚ ᱜᱚᱢᱠᱮ ᱟᱹᱰᱤ ᱪᱟᱬ ᱮᱸ ᱫᱟᱨᱮᱜ-ᱟ ᱦᱮᱸ ᱟᱨ ᱡᱟᱦᱟᱸ ᱫᱷᱩᱲᱤ ᱨᱮᱵᱮᱱ ᱮᱨᱟ
ᱦᱮᱸ ᱾
ᱚᱱᱟ ᱫᱚ ᱠᱟᱹᱴᱤᱡ ᱦᱳᱭᱛᱳ ᱥᱚᱢᱚᱭ ᱦᱟᱛᱟᱣᱟᱭ ᱟᱨ ᱪᱮᱨᱦᱟ ᱥᱟᱹᱦᱤᱡ ᱫᱟᱨᱮᱜ-ᱟ, ᱟᱨ ᱟᱪᱷᱲᱟ ᱛᱚᱞᱟ ᱫᱚ ᱜᱚᱢᱠᱮ ᱟᱹᱰᱤ ᱠᱚᱢ ᱫᱤᱱ ᱛᱮᱜᱮ ᱟᱵᱮᱱᱟᱜ ᱫᱟᱨᱮᱜ ᱛᱟᱵᱮᱱᱟ ᱟᱫᱚ ᱚᱱ ᱚᱱᱮ ᱚᱱᱮ ᱡᱟᱦᱟᱸ ᱞᱮᱠᱟᱞᱤᱧ ᱞᱟᱹᱭ ᱠᱮᱫ ᱢᱮᱱᱫᱚ ᱥᱚᱢᱚᱭ ᱡᱩᱫᱤ ᱠᱚᱢ ᱛᱟᱦᱮᱱᱟ ᱩᱱᱫᱚ ᱟᱨ ᱡᱩᱫᱤ ᱫᱟᱜ ᱛᱟᱦᱮᱱᱟ ᱡᱩᱫᱤ ᱚᱱᱟ ᱠᱷᱮᱛ ᱨᱮ ᱥᱮ ᱵᱟᱹᱭᱦᱟᱹᱲ ᱨᱮ ᱛᱟᱦᱚᱞᱮ ᱩᱱᱫᱚ ᱟᱪᱷᱲᱟ ᱛᱚᱞᱟ ᱦᱚᱸ ᱚᱸᱰᱮ ᱜᱟᱱᱚᱜ-ᱟ, ᱟᱨ ᱱᱚᱜ-ᱱᱚᱣᱟ ᱡᱟᱦᱟᱸ ᱫᱷᱩᱲᱤ ᱨᱮ ᱡᱟᱦᱟᱸ ᱮᱨ ᱦᱩᱭᱩᱜ-ᱟ ᱱᱤᱭᱟᱹ ᱢᱟᱛᱚ ᱱᱟᱜ ᱤᱭᱟᱹ ᱢᱮᱱᱫᱚ ᱞᱚᱥᱚᱫ ᱨᱮᱫᱚ ᱱᱟᱦᱟᱜ ᱵᱟᱭ ᱜᱟᱱᱚᱜ-ᱟ ᱥᱮ ᱚᱱᱟ ᱫᱚ ᱦᱮᱸ ᱥᱮ ᱵᱟᱝ ᱾
ᱦᱳᱭ ᱟᱫᱚ ᱚᱱᱮ ᱚᱱᱟ ᱞᱮᱠᱟ ᱛᱮᱞᱤᱧ ᱞᱟᱹᱭᱟ ᱜᱚᱝᱠᱮ ᱱᱚᱜ-ᱚᱭ ᱡᱮᱢᱚᱱ ᱮᱸ ᱢᱮᱱᱫᱚ ᱟᱵᱚ ᱠᱚᱢ, ᱦᱳᱭ ᱜᱚᱢᱠᱮ?
ᱞᱟᱹᱭ ᱫᱟᱞᱤᱧ ᱡᱮ ᱱᱚᱜ-ᱚᱭ ᱡᱮ ᱪᱟᱥ ᱟᱵᱟᱫᱽ ᱛᱮ ᱢᱟᱱᱮ ᱟᱵᱚᱣᱟᱜ ᱱᱚᱣᱟ ᱤᱭᱟᱹ ᱨᱮᱱᱟᱜ ᱛᱤᱱᱟᱹᱜ ᱩᱛᱱᱟᱹᱣ ᱦᱩᱭᱩᱜ ᱠᱟᱱᱟ ᱚᱱᱟ ᱠᱚᱜᱮ ᱠᱟᱹᱴᱤᱡ ᱡᱚᱥ ᱵᱤᱱ ᱞᱟᱹᱭᱟᱜ ᱠᱷᱟᱱ ᱟᱹᱰᱤ ᱵᱷᱟᱹᱜᱤ ᱠᱚᱜ-ᱟ ᱾ ᱦᱮᱸ ᱩᱛᱱᱟᱹᱣ ᱯᱟᱦᱴᱟᱜ ᱢᱟᱱᱮ ᱠᱟᱹᱣᱰᱤ ᱠᱟᱹᱣᱰᱤ ᱟᱹᱨᱤ
ᱟᱪ ᱟᱪᱪᱷᱟ ᱟᱪᱪᱷᱟ, ᱦᱳᱭ ᱜᱚᱝᱠᱮ ᱵᱩᱡ ᱠᱮᱫᱟᱞᱤᱧ ᱾ ᱦᱮᱸ, ᱢᱮᱱ ᱞᱮᱠᱷᱟᱱ ᱫᱚ ᱜᱚᱢᱠᱮ ᱟᱵᱚ ᱠᱚᱣᱟᱜ ᱢᱟ ᱥᱮ ᱮᱸ, ᱱᱤᱭᱟᱹ ᱟᱞᱮ ᱫᱷᱟᱨᱮ ᱟᱞᱮ ᱯᱟᱦᱴᱟ ᱢᱟ ᱜᱚᱝᱠᱮ ᱪᱟᱥᱵᱟᱥ ᱛᱮᱜᱮ ᱱᱟᱦᱟᱜ ᱡᱟᱦᱟᱸ ᱩᱰᱟᱹᱝ ᱜᱮ ᱴᱟᱠᱟ ᱴᱟᱠᱟ ᱯᱚᱭᱥᱟ ᱠᱚ ᱠᱟᱹᱣᱰᱤ ᱟᱨᱡᱟᱣ ᱠᱟᱛᱮᱫ ᱫᱚ ᱚᱲᱟᱜ ᱫᱩᱣᱟᱹᱨ ᱥᱮ ᱮᱢᱟᱱ ᱛᱮᱢᱟᱱ ᱱᱚᱜ-ᱱᱟ ᱱᱚᱣᱟ ᱨᱩᱣᱟᱹ ᱦᱟᱹᱥᱩ ᱥᱮ ᱮᱢᱟᱱ ᱛᱮᱢᱟᱱ ᱟᱨᱚ ᱢᱮᱱᱟᱜ ᱛᱟᱞᱮᱭᱟ ᱵᱟᱯᱞᱟ ᱵᱤᱦᱟᱹ ᱠᱚᱨᱮ ᱱᱚᱜ- ᱱᱚᱣᱟ ᱠᱚ ᱴᱟᱠᱟ ᱜᱮ ᱟᱞᱮ ᱞᱮ ᱢᱮᱱᱫᱚ ᱡᱚᱜᱟᱣ ᱡᱚᱛᱚᱱ ᱠᱟᱛᱮᱫ ᱞᱮ ᱫᱚᱦᱚᱭᱟ ᱟᱨ ᱱᱚᱜ-ᱱᱟ ᱢᱟᱱᱮ ᱱᱚᱜ-ᱱᱚᱣᱟ ᱠᱚ ᱠᱟᱹᱢᱤ ᱨᱮᱞᱮ ᱞᱟᱜᱟᱣᱟ ᱾ ᱟᱨ ᱚᱱᱠᱟ ᱫᱚ ᱵᱟᱹᱱᱩᱜ ᱛᱟᱞᱮᱭᱟ ᱴᱟᱠᱟ ᱢᱟᱱᱮ ᱴᱟᱠᱟ ᱯᱚᱭᱥᱟ ᱨᱳᱡᱽᱜᱟᱨ ᱨᱮᱱᱟᱜ ᱯᱟᱱᱛᱷᱟ ᱫᱚ, ᱦᱮᱸ ᱾ ᱟᱫᱚ ᱚᱱᱮ ᱚᱱᱮ ᱚᱱᱟ ᱞᱮᱠᱟ ᱛᱮᱜᱮ ᱜᱚᱢᱠᱮ ᱦᱟᱜ ᱢᱮᱱᱫᱚ ᱮᱸ, ᱱᱤᱡᱮ ᱨᱮᱱ ᱠᱟᱲᱟ ᱰᱟᱺᱝᱨᱤ ᱛᱮᱜᱮ ᱟᱹᱰᱤ ᱠᱟᱹᱭ ᱢᱟᱱᱮ ᱟᱹᱰᱤ ᱰᱷᱮᱨ ᱠᱟᱹᱭ ᱛᱮᱜᱮ ᱞᱮ ᱪᱟᱥ ᱠᱟᱨᱚᱱ ᱴᱟᱠᱟ ᱯᱚᱭᱥᱟᱹ ᱢᱟᱱᱮ ᱴᱟᱠᱟ ᱟ ᱾ ᱠᱟᱨᱚᱱ ᱴᱟᱠᱟ ᱯᱚᱭᱥᱟ ᱢᱟᱱᱮ ᱴᱟᱠᱟ ᱯᱚᱭᱥᱟ ᱠᱷᱚᱨᱚᱪ ᱞᱮᱱᱠᱷᱟᱱ ᱢᱟᱛᱚ ᱴᱟᱠᱟ ᱯᱚᱭᱥᱟ ᱦᱚᱸ ᱪᱟᱵᱟᱜ-ᱟ ᱦᱮᱸ ᱥᱮ ᱵᱟᱝ ᱾
ᱛᱟᱦᱚᱞᱮ ᱜᱚᱝᱠᱮ ᱢᱟᱱᱮ ᱟᱯᱮ ᱥᱮᱫ ᱫᱚ ᱚᱱᱠᱟ ᱠᱟᱹᱢᱤ ᱠᱚ ᱵᱟᱝ ᱧᱟᱢᱚᱜ ᱛᱮ ᱚᱝᱠᱟ?
ᱵᱟᱝ ᱜᱚᱝᱠᱮ ᱟᱞᱮ ᱥᱮᱫ ᱫᱚ ᱚᱱᱠᱟ ᱫᱚᱢᱮ ᱮᱠᱴᱟ ᱠᱟᱹᱢᱤ ᱫᱚ ᱵᱟᱹᱱᱩᱜ-ᱟ ᱾ ᱟᱨ ᱱᱚᱝᱠᱟ ᱦᱳᱭᱛᱳ ᱢᱮᱱᱫᱚ ᱪᱟᱹᱠᱨᱤ ᱵᱟᱹᱠᱨᱤ ᱛᱟᱦᱮᱸ ᱞᱮᱱᱠᱷᱟᱱ ᱢᱟᱛᱚ ᱜᱚᱝᱠᱮ ᱱᱟᱯᱟᱭᱚᱜ-ᱟ ᱥᱮ ᱥᱮ ᱪᱟᱥᱵᱟᱥ ᱨᱮᱦᱚᱸ ᱟᱹᱰᱤ ᱰᱷᱮᱨ ᱴᱟᱠᱟ ᱢᱟᱱᱮ ᱢᱟᱱᱮ ᱠᱷᱮᱞᱟᱣ ᱜᱟᱱᱚᱜ-ᱟ ᱥᱮ ᱢᱟᱱᱮ ᱱᱤᱭᱟᱹ ᱨᱮ ᱢᱟᱱᱮ ᱠᱷᱚᱨᱚᱪ ᱜᱟᱱᱚᱜ-ᱟ ᱾ ᱟᱨ ᱚᱱᱠᱟ ᱦᱚᱸ ᱵᱟᱹᱱᱩᱜ ᱛᱟᱞᱮᱭᱟ, ᱡᱟ ᱩᱰᱟᱹᱝ ᱜᱮ ᱚᱲᱟᱜ ᱠᱚᱨᱮ ᱢᱮᱱᱟᱜ ᱛᱟᱞᱮᱭᱟ ᱱᱚᱜ-ᱱᱟ ᱚᱲᱟᱜ ᱠᱚᱨᱮᱱᱟᱜ ᱡᱤᱱᱤᱥ ᱛᱮᱜᱮ ᱱᱚᱜᱼᱱᱟ ᱠᱷᱚᱛ ᱠᱚ ᱮᱢ ᱵᱟᱲᱟ ᱠᱟᱛᱮᱫ ᱱᱟᱜ ᱟᱞᱮ ᱫᱚ ᱪᱟᱥᱵᱟᱥ ᱟᱞᱮ ᱾ ᱟᱨ ᱪᱟᱥᱵᱟᱥ ᱠᱟᱛᱮᱜ ᱡᱟᱜᱮ ᱡᱮᱢᱚᱱ ᱢᱮᱱᱫᱚ ᱱᱚᱜ-ᱚᱭ ᱱᱟᱜ ᱠᱚᱭᱮᱠ ᱫᱤᱱ ᱯᱚᱨᱮ ᱱᱟᱦᱟᱜ ᱞᱮ ᱪᱟᱥᱟ ᱥᱮ ᱞᱮ ᱨᱚᱦᱚᱭᱟ ᱦᱩᱲᱩ, ᱱᱚᱜ-ᱚᱱᱟ ᱜᱮ ᱱᱟᱦᱟᱜ ᱦᱳᱭᱛᱳ ᱮᱸ, ᱢᱟᱜᱽ ᱯᱷᱟᱹᱜᱩᱱ ᱫᱚ ᱱᱟᱜ ᱮᱸᱫ, ᱢᱟᱜᱽ ᱥᱮᱴᱮᱨ ᱞᱮᱱᱠᱷᱟᱱ ᱫᱚ ᱱᱤᱭᱟᱹ ᱠᱚᱜᱮ ᱤᱨ ᱵᱟᱲᱟ ᱠᱟᱛᱮᱫ, ᱤᱨ ᱵᱟᱲᱟ ᱠᱟᱛᱮᱜ ᱡᱚᱛᱚ ᱱᱤᱭᱟᱹ ᱛᱚᱞ ᱵᱟᱲᱟ ᱠᱟᱛᱮ ᱚᱲᱟᱜ ᱛᱮ ᱥᱟᱢ ᱴᱟᱣ ᱠᱟᱛᱮᱫ ᱟᱹᱜᱩ ᱠᱟᱛᱮᱫ ᱚᱱᱟᱜᱮ ᱛᱚᱞ ᱢᱟᱱᱮ ᱫᱟᱞ ᱢᱟᱱᱮ ᱠᱟᱛᱮᱫ ᱢᱟᱱᱮ ᱚᱲᱟᱜ ᱛᱮᱞᱮ ᱵᱟᱭᱟ ᱦᱳᱭ ᱾
ᱦᱳᱭ ᱾
ᱟᱨ ᱜᱚᱢᱠᱮ ᱮᱜ ᱮᱜ ᱢᱮᱱ ᱞᱠᱷᱟᱱ ᱫᱚ ᱜᱚᱝᱠᱮ ᱟᱹᱰᱤ ᱰᱷᱮᱨ ᱰᱷᱮᱨ, ᱦᱳᱭ ᱛᱚ ᱠᱤᱨᱤᱧ ᱥᱚᱢᱚᱭ ᱫᱚ ᱟᱹᱰᱤ ᱰᱷᱮᱨ ᱰᱷᱮᱨ ᱫᱟᱢᱚᱜ-ᱟ ᱾ ᱟᱨ ᱟᱠᱷᱨᱤᱧ ᱥᱚᱢᱚᱭ ᱫᱚ ᱜᱚᱢᱠᱮ ᱵᱟᱝ ᱫᱟᱢᱚᱜ-ᱟ ᱦᱮᱸ ᱥᱮ ᱵᱟᱝ ᱾
ᱦᱳᱭ ᱦᱳᱭ ᱜᱚᱝᱠᱮ, ᱱᱚᱜᱼᱚ ᱱᱚᱣᱟ ᱜᱮᱛᱚ ᱜᱚᱴᱟ ᱪᱟᱜ ᱠᱟᱱᱟ ᱵᱟᱝ ᱾ ᱠᱤᱨᱤᱧ ᱥᱚᱢᱚᱭ ᱫᱚ ᱟᱹᱰᱤ ᱰᱷᱮᱨ ᱰᱷᱮᱨ ᱫᱟᱢ ᱛᱮ ᱠᱚ ᱮᱢᱟᱵᱚᱱ ᱠᱟᱱᱟ ᱢᱮᱱᱠᱷᱟᱱ ᱦᱟᱛᱟᱣ ᱫᱚ ᱟᱵᱚᱣᱟᱜ ᱫᱚ ᱫᱚᱢᱮ ᱠᱚᱢ ᱫᱟᱢ ᱛᱮᱠᱚ ᱦᱟᱛᱟᱣᱮᱫ ᱛᱟᱵᱚᱱᱟ ᱾
ᱦᱳᱭ ᱦᱳᱭ ᱦᱳᱭ, ᱟᱫᱚ ᱚᱱᱮ ᱚᱱᱟ ᱜᱮ ᱢᱚᱱᱮ ᱨᱮ ᱢᱤᱫᱴᱮᱱ ᱠᱚᱥᱴᱚ ᱵᱩᱡᱩᱜ ᱠᱟᱱᱟ ᱾
ᱠᱚᱥᱴᱚ, ᱛᱟᱦᱞᱮ ᱜᱚᱝᱠᱮ ᱱᱚᱜ-ᱚ ᱱᱚᱣᱟ ᱡᱮ ᱠᱚᱢ ᱫᱟᱢ ᱛᱮᱵᱚ ᱟᱠᱷᱨᱤᱧ ᱮᱫ ᱫᱚ ᱛᱟᱦᱚᱞᱮ ᱱᱚᱜ-ᱚᱭ ᱱᱚᱰᱮ ᱠᱤ ᱟᱵᱚᱣᱟᱜ ᱠᱤ ᱚᱱᱮ ᱤᱭᱟᱹ ᱦᱩᱭᱩᱜ ᱛᱟᱵᱩ ᱞᱟᱡ ᱤᱭᱟᱹ ᱦᱩᱭᱩᱜ ᱛᱟᱵᱚ ᱜᱮ ᱟᱵᱚᱣᱟᱜ ᱾ ᱯᱚᱲᱛᱟ ᱦᱩᱭᱩᱜ ᱛᱟᱵᱚᱱ ᱜᱮᱛᱮ? ᱠᱚᱢ ᱠᱚᱢ ᱫᱟᱢ ᱛᱮᱵᱚ ᱟᱠᱷᱨᱤᱧᱮᱫ ᱫᱚ, ᱟᱵᱚᱣᱟᱜ ᱪᱟᱥ ᱨᱮᱱᱟᱜ ᱴᱟᱠᱟ ᱠᱤ ᱢᱟᱱᱮ ᱦᱩᱭᱩᱜ ᱜᱮ ᱛᱟᱵᱚᱱᱟ ᱟᱠᱷᱨᱤᱧ ᱠᱟᱛᱮᱫ?
ᱟᱫᱚ ᱜᱚᱢᱠᱮ ᱦᱩᱭ ᱫᱚ ᱫᱚᱢᱮ ᱮᱠᱴᱟ ᱫᱚ ᱞᱟᱵᱷᱚᱵᱟᱱ ᱫᱚ ᱜᱚᱢᱠᱮ ᱵᱟᱝ ᱦᱩᱭᱩᱜ ᱛᱟᱵᱚᱱᱟ ᱥᱮ ᱯᱷᱟᱭᱫᱟ ᱦᱚᱸ ᱵᱟᱝ ᱦᱩᱭᱩᱜ ᱛᱟᱵᱚᱱᱟ ᱾ ᱟᱫᱚ ᱚᱱᱮ ᱢᱤᱫᱴᱮᱱ ᱡᱤᱱᱤᱥ ᱞᱟᱹᱭ ᱟᱠᱟᱫ ᱞᱮᱠᱟ ᱞᱟᱡ ᱞᱟᱡ ᱢᱤᱫ ᱵᱤᱛᱮ ᱞᱟᱡ ᱢᱟ ᱜᱚᱝᱠᱮ ᱪᱟᱞᱟᱣ ᱜᱮ ᱥᱚᱝᱥᱟᱨ ᱦᱚᱸ ᱪᱟᱞᱟᱣ ᱜᱮ ᱞᱟᱜᱟᱜᱼᱟ ᱦᱮᱸᱥᱮ ᱵᱟᱝ
ᱦᱳᱭ
ᱦᱳᱭ ᱟᱨ ᱮᱸᱜ ᱢᱮᱱᱫᱚ ᱦᱩᱲᱩ ᱪᱟᱣᱞᱮ ᱡᱩᱫᱤ ᱜᱚᱝᱠᱮ ᱚᱲᱟᱜ ᱨᱮ ᱡᱩᱫᱤ ᱛᱟᱦᱮᱱᱟ ᱡᱚᱢᱟᱜ ᱦᱳᱭᱛᱳ ᱪᱤᱱᱛᱟᱹ ᱵᱷᱟᱵᱱᱟ ᱵᱟᱝ ᱦᱩᱭᱩᱜᱼᱟ ᱵᱟᱭᱨᱮ ᱪᱟᱞᱟᱣ ᱨᱮᱱᱟᱜ ᱪᱤᱱᱛᱟᱹ ᱵᱷᱟᱵᱱᱟ ᱵᱟᱝ ᱦᱩᱭᱩᱜᱼᱟ ᱦᱮᱸ ᱥᱮ ᱵᱟᱝ
ᱦᱳᱭ
ᱦᱳᱭ ᱟᱫᱚ ᱚᱱᱮ ᱚᱱᱮ ᱚᱱᱟᱜᱮ ᱜᱚᱝᱠᱮ ᱟᱯᱮ ᱥᱮᱫ ᱫᱚ ᱪᱮᱫ ᱞᱮᱠᱟ ᱩᱸ ᱤᱭᱟᱹ ᱪᱮᱫ ᱞᱮᱠᱟ ᱪᱟᱥ ᱦᱩᱭᱩᱜᱼᱟ?
ᱟᱞᱮ ᱥᱮᱫ ᱫᱚ ᱪᱟᱥ ᱤᱭᱟ. ᱠᱚᱛᱮ ᱫᱚ ᱟᱹᱰᱤ ᱵᱷᱟᱜᱮ ᱜᱮ ᱥᱩᱫᱩ ᱪᱟᱥ ᱮᱠᱞᱟ ᱫᱚ ᱵᱟᱝ ᱜᱚᱢᱠᱮ ᱞᱟ. ᱭ ᱜᱟᱱᱚᱜᱼᱟ ᱟᱞᱮ ᱥᱮᱫ ᱫᱚ ᱢᱟᱱᱮ ᱟᱹᱰᱤ ᱟᱭᱢᱟ ᱞᱮᱠᱟᱱ ᱢᱟᱱᱮ ᱫᱤᱱ ᱫᱤᱱ ᱢᱚᱡᱩᱨᱤ ᱠᱟᱹᱢᱤ ᱠᱚ ᱫᱚᱢᱮ ᱧᱟᱢᱚᱜᱼᱟ ᱟᱞᱮᱥᱮᱫ
ᱟᱪᱽᱪᱷᱟ ᱟᱪᱷᱟ ᱟᱪᱷᱟ
ᱢᱟᱱᱮ ᱪᱟᱥ ᱛᱮᱦᱚᱸ ᱡᱚᱠᱷᱚᱱ ᱪᱟᱥ ᱥᱚᱢᱚᱭ ᱪᱟᱥ ᱟᱠᱚ ᱟᱨ ᱡᱚᱠᱷᱚᱱ ᱪᱟᱥ ᱡᱚᱠᱷᱚᱱ ᱰᱤᱨᱤᱜᱼ ᱟ ᱤᱭᱟᱹᱛᱮ ᱩᱱ ᱫᱚ ᱫᱤᱱ ᱢᱚᱡᱩᱨᱤ ᱠᱟᱹᱢᱤ ᱠᱟᱛᱮ ᱦᱚᱸ ᱟᱞᱮᱭᱟᱜ ᱫᱚ ᱢᱟᱱᱮ ᱞᱟᱡ ᱫᱟᱠᱟ ᱫᱚ ᱵᱷᱟᱜᱤ ᱜᱮ ᱪᱟᱞᱟᱜ ᱛᱟᱞᱮᱭᱟ
ᱚ ᱟᱪᱪᱷᱟ ᱟᱪᱪᱷᱟ ᱟᱪᱪᱷᱟ ᱦᱳᱭᱛᱚ ᱟᱫᱚ ᱜᱚᱝᱠᱮ ᱛᱟᱞᱦᱮ ᱱᱚᱝ ᱱᱚᱝᱠᱟ ᱠᱟᱛᱮᱫ ᱜᱮ ᱟᱯᱮ ᱫᱚ ᱢᱚᱴᱟᱢᱩᱴᱤ ᱴᱟᱠᱟ ᱯᱚᱭᱥᱟ ᱨᱮᱱᱟᱜ ᱫᱚ ᱫᱚᱢᱮ ᱮᱠᱴᱟ ᱚᱷᱟᱵ ᱫᱚ ᱵᱟᱹᱱᱩᱜ ᱛᱟᱯᱮᱭᱟ ᱥᱮ ᱪᱮᱫ ᱦᱳᱭ ᱟᱫᱚ ᱟᱞᱮ ᱢᱟᱛᱚ ᱜᱚᱝᱠᱮ ᱴᱟᱠᱟ ᱯᱚᱭᱥᱟ ᱨᱮᱱᱟᱜ ᱚᱵᱷᱟ ᱢᱟᱱᱮ ᱚᱵᱷᱟᱵᱽ ᱢᱮᱱᱟᱜ ᱛᱮ ᱚᱱᱟ ᱦᱚᱸ ᱢᱩᱱᱤᱥ ᱠᱚ ᱥᱮ ᱮᱢᱟᱱ ᱛᱮᱢᱟᱱ ᱛᱮᱢᱟᱱ ᱦᱚᱲ ᱦᱚᱸ ᱯᱟᱞᱮ ᱢᱚᱱᱮᱠᱟᱜ ᱢᱮ ᱟᱢ